ᱦᱮᱸ ᱜᱚᱝᱠᱮ ᱟᱸᱡᱚᱢ ᱧᱟᱢ ᱫᱟᱵᱮᱱ?
ᱦᱮᱸ
ᱚ ᱦᱮᱸ ᱞᱟᱹᱭ ᱵᱮᱱ ᱢᱟ
ᱟᱫᱚ ᱚᱱᱮ ᱚᱱᱟᱱᱟ ᱜᱮᱞᱤᱧ ᱞᱟᱹᱭᱫᱟ ᱚᱱᱟ ᱡᱮᱢᱚᱱ ᱤᱭᱟᱹ ᱵᱟᱯᱞᱟ ᱠᱚᱲᱟ ᱜᱤᱫᱟᱹᱨ ᱯᱟᱦᱴᱟ ᱡᱮᱢᱚᱱ ᱞᱟᱜᱟᱣ ᱟᱠᱚᱣᱟ ᱚᱱᱟ ᱢᱤᱫᱴᱮᱡ ᱢᱮᱨᱚᱢ ᱞᱟᱜᱟᱜᱼᱟ ᱛᱟᱯᱚᱨᱮ ᱟᱨᱚ ᱪᱟᱣᱞᱮ ᱠᱚᱠᱚ ᱵᱷᱮᱡᱟ ᱟᱠᱚᱣᱟ ᱪᱟᱣᱞᱮ ᱟᱨᱚ ᱤᱭᱟᱹ ᱪᱟᱣᱞᱮ ᱛᱤᱱᱟᱹᱜ ᱜᱟᱱ ᱛᱟᱦᱮᱱᱟ ᱠᱩᱲᱤ ᱥᱮᱨ ᱜᱟᱡ ᱟᱨᱚ ᱛᱟᱨᱯᱚᱨᱮ ᱤᱭᱟᱹ ᱛᱟᱦᱮᱱᱟ ᱩᱸ ᱠᱷᱟᱹᱡᱟᱹᱲᱤ ᱠᱚ ᱛᱟᱦᱮᱱᱟ ᱚᱱᱟ ᱠᱚᱫᱚ ᱚᱱᱟ ᱠᱚᱫᱚ ᱚᱸᱰᱮ ᱡᱚᱢ ᱨᱮᱭᱟᱜ ᱠᱟᱛᱷᱟ ᱠᱟᱱᱟ᱾ ᱟᱫᱚ ᱟᱵᱚ ᱫᱚ ᱵᱟᱠᱚ ᱡᱚᱢ ᱛᱟᱵᱚᱱᱟ ᱵᱟᱠᱚ ᱡᱚᱢᱟ ᱟᱫᱚ ᱱᱚᱰᱮ ᱦᱮᱡ ᱠᱟᱛᱮ ᱠᱚ ᱡᱚᱢᱟ
ᱦᱮᱸ ᱦᱮᱸ ᱦᱮᱸ ᱦᱮᱸ
ᱠᱩᱭᱟᱹᱠᱚ
ᱟᱹᱜᱩ ᱨᱩᱣᱟᱹᱲᱮᱭᱟᱠᱚ ᱦᱮᱸ
ᱵᱟᱠᱷᱟᱱ ᱫᱚ ᱦᱤᱥᱟᱹᱵ ᱨᱮᱫᱚ ᱚᱸᱰᱮ ᱠᱚ ᱡᱚᱢ ᱠᱮᱭᱟ ᱠᱚ ᱟᱨᱠᱚ ᱦᱮᱡ ᱠᱚᱜᱼᱟ᱾
ᱛᱟᱨᱯᱚᱨ ᱞᱟᱦᱟ ᱛᱮᱫᱚ ᱦᱮᱸ ᱦᱮᱸ ᱞᱟᱦᱟ ᱛᱮᱫᱚ ᱠᱚ ᱛᱟᱲᱟᱢ ᱛᱮᱠᱚ ᱵᱟᱹᱨᱭᱟᱹᱛ ᱱᱤᱛᱚᱜ ᱠᱚ ᱪᱟᱞᱟᱜ ᱛᱟᱦᱮᱸᱠ ᱰᱟᱝᱨᱟ ᱜᱟᱹᱰᱤ ᱛᱮ ᱟᱸᱡᱚᱢ ᱦᱩᱭ ᱟᱠᱟᱱᱟ ᱟᱹᱰᱤ ᱥᱟᱺᱜᱤᱧ ᱥᱟᱺᱜᱤᱧ ᱠᱚ ᱪᱟᱞᱟᱜᱼᱟ ᱛᱟᱯᱚᱨ ᱱᱚᱣᱟ ᱡᱟᱦᱟᱸ ᱞᱟᱦᱟᱛᱮ ᱦᱟᱴ ᱯᱟᱛᱟ ᱥᱮ ᱡᱟᱦᱟᱸ ᱯᱚᱨᱚᱵᱽ ᱯᱟᱹᱞ ᱠᱚᱨᱮ ᱠᱚ ᱪᱟᱞᱟᱜᱼᱟ ᱟᱹᱰᱤ ᱥᱟᱺᱜᱤᱧ ᱥᱟᱺᱜᱤᱧᱤᱧ ᱟᱸᱡᱚᱢ ᱠᱟᱫᱟ ᱛᱟᱲᱟᱢ ᱛᱮᱜᱮ ᱠᱚ ᱪᱟᱞᱟᱜᱼᱟ ᱟᱨ ᱱᱤᱛᱳᱜ ᱫᱚ ᱟᱱᱮ ᱜᱟᱹᱰᱤ ᱠᱚ ᱥᱮ ᱥᱟᱭᱠᱮᱞ ᱢᱚᱴᱚᱨ ᱥᱟᱭᱠᱮᱞ ᱠᱚ ᱩᱰᱩᱠ ᱠᱟᱛᱮ ᱛᱮᱫ ᱟᱫᱚ ᱚᱠᱚᱭ ᱦᱚᱸ ᱟᱫᱚ ᱡᱩᱫᱤ ᱛᱟᱲᱟᱢ ᱛᱮᱵᱮᱱ ᱢᱮᱛᱟᱭᱟ ᱛᱟᱲᱟᱢ ᱛᱮᱫᱚ ᱚᱠᱚᱭ ᱦᱚᱸ ᱵᱟᱝᱠᱚ ᱪᱟᱞᱟᱜ ᱟᱠᱚ ᱛᱟᱲᱟᱢ ᱛᱮ ᱥᱟᱭᱠᱮᱞ ᱛᱮᱜᱮ ᱱᱮᱛᱟᱨ ᱫᱚ ᱵᱟᱝᱠᱚ ᱪᱟᱞᱟᱜ
ᱵᱟ ᱜᱚᱨ ᱜᱚᱨ ᱢᱚᱴᱚᱨ ᱥᱟᱭᱠᱮᱞ ᱦᱩᱭ ᱟᱠᱟᱱ ᱛᱮ ᱦᱩᱸ ᱛᱟᱲᱟᱢ ᱛᱮᱫᱚ ᱵᱟᱠᱚ ᱪᱟᱞᱟᱜ ᱠᱟᱱᱟ ᱥᱟᱢᱟᱱᱱᱚ ᱢᱳᱲ ᱠᱚ ᱵᱟᱠᱚ ᱪᱟᱞᱟᱜᱼᱟ᱾
ᱦᱮᱸ ᱢᱳᱲ ᱦᱚᱸ ᱵᱟᱝᱠᱚ ᱪᱟᱞᱟᱜ ᱟᱠᱚ᱾
ᱡᱟᱦᱟᱸᱜ ᱜᱮ ᱟᱨᱠᱤ ᱩᱱ ᱥᱚᱢᱚᱭ ᱫᱚ ᱢᱚᱴᱚᱨ ᱥᱟᱭᱠᱮᱞ ᱠᱚ ᱩᱱᱟᱹ ᱵᱟᱝ ᱛᱟᱦᱮᱸ ᱞᱮᱱᱛᱮ ᱪᱟᱞᱟᱜ ᱠᱟᱱ ᱛᱟᱦᱮᱱᱟ ᱟᱨ ᱱᱤᱛ ᱱᱤᱛᱚᱜ ᱫᱚ ᱢᱚᱴᱚᱨ ᱟᱫᱚ ᱢᱚᱴᱚᱨ ᱥᱟᱭᱠᱮᱞ ᱠᱚ ᱦᱩᱭ ᱟᱠᱟᱱᱛᱮ ᱴᱷᱤᱠ ᱜᱮᱭᱟ ᱡᱚᱛᱚ ᱦᱚᱲᱠᱚ ᱜᱟᱹᱰᱤᱭᱮᱜ ᱜᱮᱭᱟ ᱠᱚ
ᱦᱮᱸ ᱦᱮᱸ ᱡᱚᱠᱷᱚᱱ ᱦᱩᱰᱤᱧ ᱛᱟᱦᱮᱸ ᱦᱩᱭ ᱞᱮᱱ ᱛᱟᱦᱮᱸ ᱟᱞᱮᱴᱷᱮᱱ ᱠᱟ ᱚᱱᱠᱟ ᱜᱟᱹᱰᱤ ᱞᱮᱠᱟ ᱜᱟᱹᱰᱤ ᱠᱚᱫᱚ ᱵᱟᱝ ᱛᱟᱦᱮᱸ ᱠᱟᱱᱟ ᱥᱟᱭᱠ ᱟᱹᱠᱤᱞ ᱠᱚᱜᱮ ᱛᱟᱦᱮᱸ ᱠᱟᱱᱟ ᱛᱟᱦᱚᱞᱮ ᱟᱞᱮ ᱴᱷᱮᱱ ᱞᱤᱧ ᱫᱤᱥᱟᱹᱭᱭᱟᱤᱛ ᱫᱚᱢᱮ ᱵᱷᱤᱰᱭᱳ ᱠᱚ ᱦᱩᱭᱩᱜ ᱛ ᱛᱟᱦᱮᱸᱫ ᱵᱤᱰᱭᱚ ᱠᱚᱠᱚ ᱵᱷᱟᱲᱟ ᱠᱟᱛᱮᱫ ᱠᱚ ᱟᱹᱜᱩᱭᱟ ᱯᱨᱟᱭ ᱜᱮᱠᱚ ᱥᱤᱛᱩᱝ ᱫᱤᱱ ᱡᱟᱦᱟᱸᱭ ᱩᱫᱽᱜᱟᱹᱨ ᱫᱤᱱ ᱧᱤᱫᱟᱹ ᱵᱮᱲᱟ ᱠᱚᱠᱚ ᱩᱫᱩᱜ ᱦᱚᱪᱚᱭᱟᱠᱚ ᱛᱟᱞᱦᱮ ᱜᱚᱢᱠᱮ ᱚᱱᱠᱟ ᱟᱯᱮᱥᱮᱫ ᱵᱷᱤᱰᱭᱳ ᱠᱚ ᱦᱩᱭᱩᱜ ᱛᱟᱦᱮᱸᱫ ᱥᱮ ᱵᱟᱝ ᱚᱱᱠᱟ ᱵᱷᱟᱲᱟ ᱠᱟᱜ ᱠᱟᱛᱮ ᱯᱮ ᱟᱹᱜᱩᱭ ᱟ ᱦᱮᱸ ᱦᱮᱸ
ᱛᱚ ᱚᱱᱟ
ᱦᱮᱸ
ᱦᱩᱭᱩᱜ ᱠᱟᱱ ᱛᱟᱦᱮᱱᱟ ᱛᱚ ᱚᱱᱟ ᱴᱤᱵᱤ ᱴᱤᱵᱷᱤ ᱠᱚ ᱟᱹᱜᱩᱭᱮᱫ ᱛᱟᱦᱮᱱᱟ ᱠᱮᱥᱮᱴ ᱠᱚ
ᱦᱮᱸ ᱦᱮᱸ
ᱦᱮᱸ ᱢᱤᱫᱴᱮᱡ ᱦᱮᱸ ᱠᱮᱥᱮᱴ ᱛᱚ ᱠᱮᱥᱮᱴ ᱟᱹᱜᱩ ᱠᱟᱛᱮᱫ ᱚᱱᱟ ᱠᱩᱞᱦᱤᱨᱮ ᱫᱩᱲᱩᱵ ᱠᱟᱜ ᱢᱮ ᱡᱚᱛᱚ ᱦᱚᱲ ᱠᱚ ᱦᱮᱡ ᱠᱚᱜᱼᱟ ᱡᱚᱛᱚ ᱦᱚᱲ ᱢᱤᱫ ᱫᱷᱟᱣ ᱛᱮᱠᱚ ᱧᱮᱞᱟ
ᱦᱮᱸ
ᱩᱱ ᱜᱚᱴᱟ ᱪᱟᱜ ᱟᱛᱳ ᱦᱚᱲ ᱪᱚᱸᱫᱟ ᱠᱮᱫᱟᱢ ᱡᱟᱦᱟᱸ ᱛᱤᱱᱟᱹᱜ ᱦᱚᱲ ᱜᱮ ᱩᱱ ᱥᱩᱚᱢᱚᱭ ᱫᱚ ᱵᱷᱟᱲᱟ ᱠᱟᱛᱮᱜ ᱟᱹᱜᱩᱭ ᱦᱩᱭᱩᱜ ᱠᱟᱱ ᱛᱟᱦᱮᱱᱟ ᱛᱚ ᱦ
ᱦᱮᱸ ᱛᱟᱯᱚᱨ ᱟᱹᱞᱤᱧ ᱞᱤᱧ ᱫᱤᱥᱟᱹᱭᱟ ᱵᱚᱞᱛᱮ ᱚᱱᱮ ᱡᱟᱦᱟᱸ ᱞᱟᱦᱟᱛᱮᱱ ᱵᱚᱭᱚᱥ ᱦᱚᱲ ᱠᱚᱠᱚ ᱞᱟᱹᱭ ᱛᱟᱦᱮᱸᱫ ᱡᱮ ᱚᱱᱠᱟ ᱟᱞᱮ ᱯᱟᱥ ᱟᱛᱳ ᱨᱮᱜᱮ ᱢᱤᱫᱴᱮᱱ ᱨᱮᱰᱤᱭᱳᱭ ᱦᱟᱛᱟᱣ ᱞᱟᱜ ᱛᱟᱦᱮᱸ ᱚᱱᱟ ᱧᱮᱞ ᱞᱟᱹᱜᱤᱫ ᱠᱚ ᱪᱟᱞᱟᱣ ᱞᱮᱱᱟ ᱛᱟᱦᱮᱸᱫ ᱟᱞᱮ ᱟᱛᱳ ᱨᱮᱱ ᱟᱹᱰᱤ ᱦᱚᱲ ᱜᱮ ᱡᱮ ᱪᱮᱫ ᱞᱮᱠᱟᱱ ᱡᱤᱱᱤᱥ ᱠᱟᱱᱟ ᱨᱚᱲ ᱠᱚ ᱟᱸᱡᱚᱢᱚᱜ ᱠᱟᱱᱟ ᱥᱮᱨᱮᱧ ᱠᱚ ᱟᱸᱡᱚᱢᱚᱜ ᱠᱟᱱ ᱫᱚ
ᱦᱮᱸ ᱦᱮᱸᱛᱚ ᱩᱱ ᱥᱚᱢᱚᱭ ᱨᱮᱰᱤᱭᱳ ᱛᱚ ᱚᱠᱟ ᱧᱚᱢ ᱵᱟᱲᱟᱭᱮᱫ ᱛᱟᱦᱮᱱᱟ ᱚᱱᱟ ᱛᱮᱜᱮ ᱠᱷᱚᱵᱚᱨ
ᱦᱮᱸ ᱛᱟᱨᱯᱚᱨᱮ ᱟᱞᱮ ᱫᱚ ᱵᱤᱨ ᱛᱟᱞᱟ ᱨᱮᱜᱮ ᱟᱹᱛᱩ ᱛᱟᱞᱮ ᱛᱟᱦᱞᱮ ᱟᱞᱮ ᱥᱮᱫ ᱫᱚ ᱦᱮᱸ ᱟᱹᱰᱤ ᱫᱤᱱ ᱯᱚᱨᱮᱜ ᱜᱮ ᱠᱟᱨᱮᱱᱴ ᱠᱚᱫᱚᱞᱮ ᱧᱟᱢ ᱠᱟᱫᱟ ᱟᱞᱮ ᱴᱷᱮᱱ ᱫᱚ ᱱᱚᱜᱼᱚᱭ ᱡᱚᱠᱷᱚᱱ ᱠᱟᱹᱴᱤᱡ ᱞᱤᱧ ᱛᱟᱦᱮᱸ ᱠᱟᱱᱟ ᱛᱚᱠᱷᱚᱱ ᱰᱤᱵᱟᱹ ᱟᱞᱚ ᱛᱮᱜᱮ ᱦᱮᱸ ᱧᱤᱫᱟᱹ ᱟᱸᱜᱟ ᱦᱩᱭ ᱠᱟᱱᱟ ᱥᱮ ᱦᱮᱸ ᱯᱟᱲᱦᱟᱣ ᱦᱩᱭᱩᱜ ᱠᱟᱱ ᱛᱟᱦᱮᱱᱟ
ᱛᱟᱦᱞᱮ ᱟᱨ ᱤᱭᱟᱹ ᱯᱟᱞᱠᱤ ᱵᱟᱯᱞᱟ ᱵᱤᱱ ᱧᱮᱞ ᱠᱟᱫᱟ ᱥᱮ ᱵᱟᱝ ᱛᱟᱦᱞᱮ
ᱯᱟᱹᱞᱠᱤ ᱵᱟᱯᱞᱟ ᱵᱟᱝ ᱵᱟᱝ ᱚᱱᱟᱫᱚ ᱵᱟᱹᱞᱤᱧ ᱧᱮᱞ ᱠᱮᱫᱟ ᱟᱸᱡᱚᱢ ᱵᱟᱲᱟ ᱫᱚ ᱦᱩᱭ ᱟᱠᱟᱱ ᱜᱮᱭᱟ
ᱦᱮᱸ ᱯᱟᱞᱠᱷᱤ ᱯᱟᱞᱠᱷᱤ ᱵᱟᱯᱞᱟ ᱚᱱᱠᱟ ᱜᱚᱜ ᱠᱟᱛᱮᱜ ᱠᱚ ᱤᱫᱤ ᱠᱤᱱᱟᱹ ᱚᱱᱟᱫᱚ ᱟᱹᱞᱤᱧ ᱫᱚᱞᱤᱧ ᱧᱮᱞ ᱞᱮᱫᱟ ᱠᱟᱹᱴᱤᱡ ᱜᱮᱞᱤᱧ ᱛᱟᱦᱮ ᱠᱟᱱᱟ ᱚᱱᱠᱟ ᱟᱨᱠᱤ ᱡᱟᱦᱟᱸᱭ ᱤᱧ ᱫᱚ ᱯᱟᱞᱠᱮᱭᱟᱜ ᱥᱚᱠ ᱛᱟᱦᱮᱸ ᱞᱮᱱ ᱛᱟᱭᱟ ᱞᱮᱫᱟ ᱤᱧ ᱯᱟᱞᱤ ᱛᱮᱜᱮ ᱵᱟᱯᱞᱟ ᱤᱧ ᱪᱟᱞᱟᱜᱼᱟ ᱛᱟᱦᱚᱞᱮ ᱚᱲᱟᱜ ᱨᱮᱠᱚ ᱡᱩᱛ ᱦᱚᱪᱚ ᱠᱮᱫᱟ ᱯᱟᱞᱠᱤ ᱠᱤ ᱠᱟᱴ ᱨᱮᱭᱟᱜ ᱟᱨ ᱜᱚᱜ ᱠᱟᱛᱮ ᱠᱚ ᱤᱫᱤ ᱠᱤᱱᱟ ᱚᱱᱟ ᱠᱚ
ᱦᱮᱸ ᱛᱟᱨᱯᱚᱨ ᱱᱚᱣᱟ ᱫᱚ ᱯᱟᱹᱞᱠᱤ ᱵᱟᱯᱞᱟᱹ ᱫᱚ ᱫᱤᱠᱩ ᱜᱮ ᱵᱤᱥᱤ ᱞᱤᱧ ᱟᱸᱡᱚᱢ ᱵᱟᱲᱟ ᱟᱠᱟᱫ ᱠᱚᱣᱟ ᱞᱟᱦᱟᱛᱮ ᱱᱚᱝᱠᱟ ᱠᱚ ᱠᱚ ᱵᱟᱯᱞᱟᱜ ᱛᱟᱦᱮᱱᱟ ᱛᱟᱦᱚᱞᱮ ᱟᱵᱚᱣᱟᱜ ᱱᱚᱣᱟ ᱥᱚᱢᱟᱡᱽ ᱨᱮ ᱱᱚᱝᱠᱟ ᱦᱮᱱᱟᱜ ᱡᱮ ᱯᱟᱹᱞᱟᱹᱠᱤ ᱛᱮ ᱵᱟᱹᱦᱩ ᱚ ᱢᱮᱱᱟᱜ ᱜᱮᱭᱟ ᱚ
ᱦᱮ ᱟᱜ ᱜᱟ ᱟᱫᱚ ᱢᱮᱱᱟᱜᱮᱱᱟᱜ ᱟᱥᱮ ᱵᱟᱝᱩᱜ ᱩᱱᱟᱹᱜ ᱫᱚ ᱛᱮ ᱥᱟᱱᱛᱟᱞ ᱞᱤᱧ ᱧᱮᱞ ᱟᱠᱟᱫ ᱠᱚᱣᱟ ᱟᱨᱠᱤ ᱵᱟᱯᱞᱟᱜ
ᱚ ᱦᱩ ᱦᱩ ᱯᱟᱹᱦᱤᱞ ᱫᱚ ᱦᱮᱸ ᱱᱚᱝᱠᱟ ᱛᱟᱲᱟᱢ ᱛᱮᱦᱚᱸᱠᱚ ᱪᱟᱞᱟᱜ ᱛᱟᱦᱮᱸᱜ ᱠᱤᱝᱵᱟ ᱯᱟᱹᱞᱠᱤᱛᱮ ᱡᱟᱦᱟᱸᱭ ᱡᱮᱢᱚᱱ ᱠᱚ ᱫᱟᱲᱮᱭᱟᱜ ᱛᱟᱦᱮᱸᱫ ᱯᱟᱹᱞᱠᱤ ᱠᱚᱫᱚ ᱡᱮᱢᱚᱱ ᱡᱟᱦᱟᱸᱭ ᱠᱟᱹᱴᱤᱡ ᱯᱚᱭᱥᱟ ᱯᱟᱛᱤ ᱠᱚ ᱦᱮᱱᱟᱜ ᱛᱟᱠᱚ ᱟᱠᱚᱣᱟᱜ ᱮ ᱯᱟᱹᱞᱠᱤᱛᱮ
ᱛᱟᱨᱯᱚᱨᱮ ᱩᱱ ᱥᱚᱢᱚᱭ ᱫᱚ ᱵᱷᱟᱲᱟ ᱯᱟᱞᱠᱤ ᱵᱷᱟᱲᱟ ᱛᱮᱦᱚᱸ ᱧᱟᱢᱚᱜ ᱠᱟᱱ ᱛᱟᱸᱦᱮᱱᱟ
ᱦᱮᱸ ᱦᱮᱸ ᱵᱷᱟᱲᱟ ᱛᱮᱦᱚᱸ ᱧᱟᱢᱚᱜᱼᱟ
ᱦᱮᱸ ᱟᱨ ᱡᱟᱦᱟᱸᱭ ᱠᱚ ᱜᱚᱜ ᱠᱚᱣᱟ ᱜᱚᱜ ᱦᱚᱲ ᱦᱚᱸ ᱯᱚᱭᱥᱟ ᱞᱟᱜᱟᱜ ᱠᱟᱱ ᱛᱟᱦᱮᱱᱟ ᱡᱚᱨᱟᱣ ᱫᱚ
ᱦᱮᱸ ᱦᱮᱸ ᱜᱚᱜ ᱦᱚᱲ ᱠᱚᱣᱟᱜ ᱦᱮᱸ
ᱜᱚᱜ ᱤᱫᱤ ᱜᱚᱜ ᱟᱹᱜᱩ ᱞᱟᱹᱜᱤᱫ ᱟᱫᱚ ᱚᱱᱟ ᱫᱚᱢᱮ ᱥᱟᱺᱜᱤᱧ ᱞᱟᱹᱜᱤᱫ ᱫᱚ ᱵᱟᱝ ᱠᱟᱱᱟ ᱥᱩᱨ ᱞᱟᱹᱜᱤᱫ ᱜᱮ ᱵᱷᱟᱹᱞᱤᱭᱟ
ᱦᱮᱸ ᱦᱮᱸ ᱫᱚᱢᱮ ᱥᱟᱺᱜᱤᱧ ᱜᱮ ᱜᱚᱜ ᱦᱮᱸ ᱜᱚᱜ ᱢᱟᱱᱮ ᱛᱚ
ᱦᱮᱸ ᱛᱤᱱ ᱪᱟᱨ ᱠᱤᱞᱳᱢᱤᱴᱟᱨ ᱵᱷᱤᱛᱨᱤ ᱨᱮᱫᱚ ᱴᱷᱤᱠ ᱜᱮᱭᱟ
ᱦᱮᱸ ᱦᱩᱸ ᱟᱨ ᱜᱚᱝᱠᱮ ᱠᱮᱱ ᱱᱤ ᱱᱮᱛᱟᱨ ᱛᱟᱻᱛᱟ ᱛᱟᱞᱮ ᱠᱚᱯᱮ ᱡᱚ ᱡᱚᱢᱮᱫᱫᱟ ᱥᱮ ᱵᱟᱝ ᱛᱟᱞᱮ ᱠᱚ ᱦᱮᱱᱟᱜ ᱟᱥᱮ ᱵᱟᱝ ᱛᱟᱞᱮ ᱫᱟᱨᱮ ᱠᱚ
ᱦᱮᱱᱟᱜ ᱜᱮᱭᱟ ᱛᱟᱞᱮ ᱫᱚ ᱟᱣᱨᱤ ᱵᱤᱞᱤᱜᱼᱟ ᱛᱚ ᱱᱤᱛᱚᱜ ᱫᱚ ᱵᱤᱞᱤᱜᱼᱟ ᱦᱟᱜ ᱦᱮᱸ ᱩᱱ ᱥᱚᱢᱚᱭ ᱢᱟ ᱡᱚᱢ ᱦᱩᱭᱩᱜ ᱜᱮ ᱚᱱᱟ ᱢᱟᱜ ᱠᱟᱛᱮ ᱛᱟᱞᱮ ᱢᱟᱜ ᱠᱟᱛᱮ ᱡᱚᱢ ᱦᱩᱭᱩᱜᱼᱟ᱾ ᱟᱫᱚ ᱚᱱᱟ ᱚᱱᱟ ᱴᱟᱭᱤᱢ ᱫᱚ ᱛᱟᱵ ᱱᱟ ᱛᱚ ᱟᱫᱚ ᱱᱤᱛᱳᱜ ᱫᱚ ᱵᱤᱞᱤᱜᱼᱟ ᱦᱟᱸᱜ᱾
ᱦᱮᱸ ᱦᱮᱸ ᱞᱟᱦᱟ ᱧᱚᱜ ᱜᱮ ᱟ ᱟᱞᱮ ᱴᱷᱮᱱ ᱦᱚᱸ ᱡᱚᱢ ᱵᱟᱲᱟ ᱦᱩᱭᱮᱱᱟ᱾ ᱛᱟᱞᱦᱮ ᱱᱤᱛᱳᱜ ᱫᱚ ᱟᱹᱰᱤᱴᱟᱠ ᱜᱮ ᱤᱭᱟᱹ ᱦᱮᱡ ᱟᱠᱟᱱᱟ ᱠᱮᱴᱮᱡ ᱠᱟᱱᱟ ᱛᱟᱦᱞᱮ ᱱᱤᱛᱚᱜ ᱫᱚ ᱡᱚᱢ ᱵᱟᱝ ᱜᱟᱱᱚᱜᱼᱟ ᱦᱮᱸ
ᱟᱫᱚ ᱱᱤᱛᱳᱜ ᱫᱚ ᱳᱭ ᱚᱱᱟ ᱩᱞ ᱡᱟᱱᱩᱢ ᱠᱚ ᱡᱟᱱᱟᱢ ᱩᱛᱩ ᱠᱚ ᱵᱟᱲᱟᱭ ᱦᱩᱭᱩᱜᱼᱟ ᱛᱮᱦᱮᱧ ᱫᱚ ᱡᱮᱢᱚᱱ ᱟᱞᱮ ᱫᱚ ᱡᱟᱱᱩᱢ ᱠᱚ ᱩᱛᱩ ᱠᱟᱫ ᱛᱟᱞᱮᱭᱟ ᱦᱟᱜ᱾
ᱟᱸ ᱛᱟᱞᱦᱮ
ᱡᱟᱱᱩᱢ ᱤᱭᱟᱹ ᱦᱟᱞᱟᱝ ᱠᱟᱛᱮᱫ ᱫᱚᱦᱚ ᱟᱠᱟᱫ ᱛᱟᱦᱮᱱᱟ ᱨᱚᱦᱚᱲ ᱞᱟᱜᱟᱫ ᱛᱮ
ᱦᱟᱸ
ᱟᱫᱚ ᱱᱤᱛᱚᱜ ᱚᱱᱟ ᱠᱚ ᱩᱛᱩ ᱵᱟᱲᱟᱭ ᱦᱩᱭᱩᱜᱼᱟ
ᱟᱨ ᱟᱞᱮ ᱥᱮᱫ ᱦᱚᱸ ᱱᱚᱣᱟ ᱡᱟᱹᱱᱩᱢ ᱦᱚᱸ ᱞᱟᱦᱟ ᱛᱮᱫᱚ ᱫᱚᱢᱮ ᱜᱮᱞᱮ ᱨᱚᱦᱚᱲᱮᱫ ᱛᱟᱦᱮᱸᱫ ᱟᱨ ᱱᱮᱛᱟᱨ ᱫᱚ ᱚᱱᱟ ᱢᱟᱜ ᱢᱟᱜ ᱛᱮᱠᱚ ᱪᱟᱵᱟᱣ ᱠᱟᱫᱟ ᱟᱹᱰᱤ ᱠᱚᱢ ᱜᱮ ᱦᱮᱱᱟᱜᱼᱟ ᱛᱟᱦᱚᱞᱮ ᱡᱟᱹᱱᱩᱢ ᱩᱛᱩ ᱫᱚ ᱱᱮᱛᱟᱨ ᱫᱚ ᱵᱟᱝ ᱧᱟᱢᱚᱜ ᱠᱟᱱᱟ ᱚᱱᱮ ᱫᱟᱨᱮ ᱠᱚᱠᱚ ᱢᱟᱜ ᱪᱟᱵᱟᱣ ᱟᱠᱟᱫᱟ ᱡᱚᱢ ᱞᱟᱹᱜᱤᱫ ᱜᱮ ᱵᱟᱝ ᱧᱟᱢᱚᱜ ᱠᱟᱱᱟ ᱛᱟᱞᱦᱮ ᱩᱞ ᱫᱟᱨᱮ ᱠᱚᱦᱚᱸ ᱠᱤᱪᱷᱩ ᱦᱮᱱᱟᱜᱼᱟ ᱛᱟᱯᱚᱨ ᱟᱨ ᱠᱳ ᱠᱳᱫ ᱫᱟᱨᱮ ᱞᱟᱦᱟ ᱛᱮᱦᱚᱸ ᱫᱚᱢᱮ ᱛᱟᱦᱮᱸᱜ ᱠᱟᱱᱟ ᱵᱚᱲᱚ ᱵᱚᱲᱚᱣᱟᱜ ᱱᱤᱛᱚᱜ ᱫᱚ ᱡᱚᱛᱚ ᱪᱟᱵᱟᱟᱣ ᱟᱠᱟᱱᱟ ᱠᱩᱫᱽ ᱫᱟᱨᱮ ᱢᱟᱸᱫᱟᱨ ᱫᱟᱨᱮᱹ ᱢᱟᱫᱟᱨ ᱦᱚᱸ ᱪᱮᱫ ᱪᱟᱵᱟᱣ ᱟᱠᱟᱱᱟ ᱱᱤᱛᱚᱜ ᱫᱚ
ᱦᱮᱸ ᱢᱟᱫᱟᱨ ᱚᱱᱟ ᱢᱟᱸᱫᱟᱨ ᱦᱚᱸ ᱫᱚᱢᱮ ᱥᱤᱵᱤᱞᱟ ᱢᱟᱫᱟᱨ ᱜᱚᱢ
ᱦᱮᱸ
ᱦᱮᱸ ᱚᱱᱟ ᱞᱩᱵᱩᱜ ᱠᱚᱨᱮ ᱠᱷᱟᱹᱲ ᱵᱟᱲᱟ ᱦᱩᱭᱩᱜ
ᱦᱮᱸ ᱞᱟᱦᱟᱛᱮᱱ ᱞᱩᱵᱩᱜ ᱨᱮ ᱦᱮᱸ ᱛᱟᱞᱦᱮ ᱜᱮ ᱵᱤᱞᱤᱜ ᱠᱟᱱ ᱛᱟᱦᱮᱸ ᱛᱟᱦᱞᱮ ᱜᱚᱝᱠᱮ ᱟᱯᱮ ᱥᱮᱫ ᱫᱚ ᱪᱮᱫ ᱪᱮᱫ ᱱᱚᱝᱠᱟᱱᱟᱜ ᱡᱚᱢ ᱫᱟᱨᱮᱹ ᱠᱚ?
ᱦᱮᱸᱱᱟᱜ ᱜᱮᱭᱟ ᱮᱢᱚᱱ ᱱᱤᱛᱚᱜ ᱡᱮᱢᱚᱱ ᱩᱞ ᱵᱤᱞᱤᱜ ᱠᱟᱱᱟ
ᱦᱩᱸ ᱦᱩᱸ
ᱩᱞ ᱵᱤᱞᱤᱜ ᱠᱟᱱᱟ ᱩᱞ ᱠᱚ ᱡᱚᱢ ᱦᱩᱭᱩᱜ ᱠᱟᱱᱟ ᱟᱨ ᱮᱢᱱᱤ ᱫᱟᱨᱮ ᱠᱚᱫᱚ ᱢᱟ ᱢᱮᱱᱟᱜ ᱜᱮ
ᱦᱮᱸ ᱟᱨ
ᱱᱤᱛᱚᱜ ᱫᱚ ᱡᱚᱢ ᱞᱮᱠᱟᱱᱟᱜ ᱫᱚ ᱚᱱᱟ ᱩᱞ ᱜᱮ ᱟᱫᱚ ᱮᱴᱟᱜ ᱠᱤᱪᱷᱩ ᱫᱚ ᱟᱨ ᱡᱟᱢ ᱠᱚ ᱠᱷᱤᱡᱩᱨ ᱠᱚ
ᱦᱮᱸ ᱟᱞᱮᱥᱮᱫ ᱠᱷᱤᱡᱩᱨ ᱫᱚ ᱦᱮᱱᱟᱜᱼᱟ ᱟᱨ ᱟᱞᱮᱥᱮᱫ ᱚᱱᱮ ᱵᱤ-ᱵᱤᱨ ᱠᱚ ᱦᱮᱱᱟᱜᱼᱟ ᱛᱚ ᱠᱤᱛᱟᱹ ᱠᱷᱤᱡᱩᱨ ᱠᱚᱦᱚᱸ ᱧᱟᱢᱚᱜ ᱜᱮᱭᱟ ᱛᱟᱞᱦᱮ ᱵᱤᱨ ᱨᱮᱜᱮ ᱚᱱᱟ ᱠᱚᱫᱚ ᱵᱤᱥᱤ ᱦᱩᱭᱩᱜ-ᱟ ᱛᱚ ᱛᱟᱦᱞᱮ ᱟᱯᱮ ᱥᱮᱫ ᱫᱚ ᱡᱟᱹᱱᱤᱡ ᱵᱟᱹᱱᱩᱜᱼᱟ ᱠᱤᱛᱟᱹ ᱠᱷᱤᱡᱩᱨ ᱠᱚᱫᱚ ᱦᱮᱸ ᱠᱤᱛᱟᱹ ᱫᱚ ᱟᱨᱦᱚᱸ ᱵᱷᱟᱞᱮ ᱜᱮ ᱥᱤᱵᱤᱞᱟ ᱦᱮᱸᱫᱮ ᱦᱮᱸᱫᱮ ᱧᱮ-ᱧᱮᱞ ᱠᱟᱜ ᱜᱮᱭᱟᱵᱤᱱ ᱡᱟᱹᱱᱤᱡ
ᱠᱤᱛᱟᱹ ᱫᱚ ᱪᱮᱫ ᱠᱚ ᱢᱮᱛᱟᱜ-ᱟ ᱟᱞᱮ ᱟᱹᱞᱤᱧ ᱫᱚᱞᱤᱧ ᱵᱤᱨ ᱨᱮᱱᱟᱜ ᱫᱚ ᱤᱭᱟᱹ ᱞᱤᱧ ᱵᱟᱲᱟᱭᱟ ᱟᱨᱚ ᱠᱟᱹᱴᱤᱡ ᱠᱟᱹᱴᱤᱡ ᱡᱚᱜᱼᱟ ᱚᱱᱟ ᱤᱭᱟᱹ ᱞᱮᱠᱟ
ᱦᱮᱸ ᱦᱮᱸ ᱠᱟᱹᱴᱤᱡ ᱠᱟᱹᱴᱤᱡ ᱦᱮᱸ ᱦᱮᱸᱫᱮ ᱦᱮᱸᱫᱮ ᱧᱟᱢᱚᱜᱼᱟ ᱧᱮᱞ
ᱛᱟᱨᱚᱵ ᱞᱮ ᱛᱟᱨᱚᱵ ᱛᱟᱨᱚᱵ ᱞᱮ ᱚᱱᱠᱟᱞᱮ ᱢᱮᱛᱟᱜ ᱠᱟᱱ ᱛᱟᱦᱮᱸᱜ-ᱟ ᱟᱨᱠᱤ
ᱚ ᱵᱟᱝ ᱜᱚᱢᱠᱮ ᱚᱱᱟ ᱫᱚ ᱚᱱᱮ ᱠᱷᱤᱡᱩᱨ ᱨᱮᱜᱮ ᱛᱟᱨᱚᱵ ᱮᱸ ᱥᱮ ᱚᱱᱟ ᱦᱳᱭ ᱠᱷᱤᱡᱩᱨ ᱨᱮᱜᱮ ᱚᱱᱟ ᱫᱚ ᱠᱟᱹᱴᱤᱡ ᱠᱟᱹᱴᱤᱡ ᱫᱟᱨᱮ ᱨᱮ ᱦᱩᱭᱩᱜ-ᱟ ᱮᱸ ᱫᱚᱢᱮ ᱡᱷᱩᱯᱩ ᱛᱩᱲᱩ ᱠᱚᱜ-ᱟ ᱞᱟᱛᱟ ᱨᱮᱜᱮ ᱠᱷᱤᱡᱩᱨ ᱥᱟᱠᱟᱢ ᱞᱮᱠᱟᱜᱮ ᱚᱱᱟ ᱫᱚ ᱥᱟᱠᱟᱢ ᱠᱚᱦᱚᱸ ᱛᱟᱞᱦᱮ ᱚᱱᱟ ᱨᱮᱱᱟᱜ ᱥᱟᱠᱟᱢ ᱫᱚ ᱟᱹᱰᱤ ᱡᱷᱟᱹᱞ ᱡᱷᱟᱹᱞ ᱦᱩᱭᱩᱜᱼᱟ ᱱᱚᱣᱟ ᱠᱚᱫᱚ ᱡᱮᱢᱚᱱ ᱵᱮᱱ ᱧᱮᱞᱟ ᱮᱸ ᱢᱟᱱᱮ ᱩᱱᱟᱹᱜ ᱡᱷᱟᱹᱞ ᱫᱚ ᱵᱟᱝ ᱦᱩᱭᱩᱜ ᱠᱟᱱᱟ ᱟᱨ ᱚᱱᱟ ᱫᱚ ᱱᱦᱮᱡ ᱱᱦᱮᱡ ᱦᱩᱭᱩᱜᱼᱟ ᱟᱨ ᱫᱚᱢᱮ ᱡᱷᱟᱹᱞᱩᱜᱼᱟ ᱚᱱᱟ ᱥᱟᱠᱟᱢ ᱫᱚ ᱠᱷᱤᱡᱩᱨ ᱫᱚ ᱠᱷᱤᱡᱩᱨ ᱫᱟᱨᱮ ᱞᱮᱠᱟ ᱜᱮᱵᱮᱱ ᱧᱮᱞᱟ ᱠᱷᱮᱡᱩᱨ ᱫᱟᱨᱮ ᱜᱮ ᱠᱟᱱᱟ ᱠᱤᱱᱛᱩ ᱚᱱᱟ ᱫᱚ ᱫᱚᱢᱮ ᱩᱥᱩᱞ ᱫᱚ ᱵᱟᱝ ᱦᱩᱭᱩᱜᱼᱟ ᱞᱟᱛᱟᱨ ᱨᱮᱜᱮ ᱦᱩᱭᱩᱜᱼᱟ ᱚᱸᱰᱮ ᱜᱮ ᱡᱟᱹᱯᱩ ᱫᱩᱲᱩᱜᱼᱟ᱾
ᱦᱮᱸ ᱦᱮᱸ
ᱟᱨ ᱦᱮᱸᱫᱮ ᱦᱮᱸᱫᱮ ᱠᱷᱤᱡᱩᱜᱠᱟᱜᱮ ᱡᱮᱢᱚᱱ ᱠᱚᱛᱷᱚᱢ ᱠᱚᱛᱷᱚᱢ ᱠᱚ ᱚᱡᱚᱜᱼᱟ ᱚᱱᱟ ᱦᱚᱸ ᱛᱷᱩᱢᱠᱮ ᱛᱷᱩᱢᱠᱮ ᱚᱡᱚᱜᱼᱟ ᱦᱮᱸ ᱦᱮᱸᱫᱮ ᱦᱮᱸᱫᱮ ᱨᱚᱝ ᱦᱩᱭᱩᱜᱼᱟ᱾
ᱛᱟᱦᱞᱮ ᱚᱱᱟ ᱫᱚ ᱵᱟᱞᱮ ᱧᱮᱞ ᱠᱟᱫᱟ ᱚᱱᱟ ᱫᱚ ᱛᱟᱦᱞᱮ
ᱛᱮ ᱦᱚᱸ ᱫᱚᱢᱮ ᱢᱟᱜ ᱢᱟᱜ ᱛᱮᱠᱚ ᱪᱟᱵᱟ ᱠᱮᱫ ᱜᱮᱭᱟ ᱠᱚ ᱚᱱᱟ ᱨᱮᱱᱟᱜ ᱡᱮᱢᱚᱱ ᱯᱟᱹᱴᱭᱟᱹ ᱠᱚᱠᱚ ᱡᱩᱛᱟ ᱱᱚᱣᱟ ᱨᱮᱱᱟᱜ ᱦᱚᱸ ᱡᱮᱢᱚᱱ ᱱᱚᱣᱟ ᱯᱟᱞᱟ ᱨᱮᱱᱟᱜ ᱯᱟᱹᱴᱭᱟᱹ ᱠᱚ ᱡᱩᱛᱟ ᱦᱟᱱᱟᱴᱟᱜ ᱨᱮᱱᱟᱜ ᱦᱚᱸᱠᱚ ᱡᱩᱛᱟ ᱟᱜ ᱦᱟᱱᱟᱴᱟᱜ ᱫᱚ ᱢᱟᱱᱮ ᱵᱮᱥᱤ ᱤᱭᱟᱹ ᱞᱟᱜᱟᱜᱼᱟ ᱥᱟᱠᱟᱢ ᱞᱟᱜᱟᱜᱼᱟ ᱚᱱᱟ ᱫᱚ ᱱᱦᱮᱜ ᱱᱦᱮᱜ ᱜᱮᱭᱟ ᱛᱚ ᱦᱮᱸ
ᱛᱟᱨᱯᱚᱨ ᱮ ᱪᱲᱟᱹ ᱢᱟᱴᱷᱟ ᱠᱚ ᱧᱟᱢᱚᱜ ᱜᱮᱭᱟ ᱵᱤᱨ ᱨᱮ ᱚᱱᱟ ᱠᱚᱵᱤᱱ ᱧᱮᱞ ᱠᱮᱫᱟ ᱥᱮ ᱵᱟᱝ
ᱵᱟ ᱪᱤᱨᱦ ᱦᱚᱸᱴᱷᱟ ᱫᱚ
ᱦᱮᱸ ᱪᱩᱨᱩ ᱢᱟᱴᱷᱟ ᱚᱱᱮ ᱠᱟᱹᱴᱤᱡ ᱠᱟᱹᱴᱤᱡ ᱮ ᱢᱤᱫᱴᱩᱠᱩ ᱢᱤᱫᱴᱩᱠᱩᱮ ᱡᱟᱦᱟᱸ ᱠᱩᱲᱤ ᱨᱟᱢᱟ ᱠᱷᱚᱱᱟᱜ ᱦᱚᱸ ᱠᱟᱹᱴᱤᱡᱚᱜᱼᱟ ᱚᱱᱟᱮ ᱡᱚᱡ ᱡᱚ ᱡᱚᱡᱚ ᱵᱩᱡᱩᱜᱼᱟ ᱡᱩᱨᱩ ᱢᱟᱴᱷᱟ ᱠᱚ
ᱦ ᱦᱮᱸ ᱠᱩᱲᱤᱫ ᱨᱟᱢᱟ ᱠᱚᱫᱚ ᱵᱚᱱ ᱚᱱ ᱡᱚᱢ ᱵᱟᱲᱟᱟᱭ ᱦᱩᱭᱩᱜ ᱜᱮᱭᱟ ᱟᱞᱮ ᱥᱮᱫ ᱮᱢ ᱚᱱᱟ ᱠᱚᱫᱚ ᱦᱮᱱᱟᱜ ᱜᱮᱭᱟ
ᱦᱮᱸ
ᱟᱫᱚ ᱟᱯᱮ ᱥᱮᱫ ᱛᱟᱨᱚᱵ ᱠᱚ ᱚᱠᱟ ᱥᱚᱢᱚᱭ ᱟᱨᱡᱚᱜᱼᱟ ᱛᱟᱨᱚᱚᱵ ᱡᱟᱸᱜᱚ ᱟᱠᱷᱨᱤᱧ ᱟᱠᱚ
ᱦᱮᱸ ᱛᱟᱜ ᱛᱟᱨᱚᱯ ᱠᱚᱦᱚᱸ ᱦᱮᱸ ᱛᱟᱦᱚᱞᱮ ᱞᱟᱦᱟ ᱛᱮᱫᱚ ᱫᱚᱢᱮ ᱜᱮ ᱛᱟᱦᱮᱸ ᱠᱟᱱᱟ ᱱᱮᱛᱟᱨ ᱫᱚ ᱢᱟᱟᱜ ᱮᱫᱟ ᱠᱚ ᱢᱟᱜ ᱟᱹᱜᱩᱭᱮᱫᱟ ᱠᱚ ᱥᱮ ᱛᱟᱦᱚᱞᱮ ᱟᱹᱰᱤ ᱠᱤᱪᱷᱩ ᱜᱮ ᱪᱟᱵᱟᱟᱣ ᱠᱟᱱᱟ ᱵᱤᱨ ᱨᱮ ᱵᱟᱠᱷᱟᱱ ᱯᱟᱹᱦᱤᱞ ᱫᱚ ᱟᱹᱰᱤ ᱟᱹᱰᱤ ᱩᱛᱟᱹᱨ ᱜᱮ ᱛᱟᱦᱮᱸ ᱠᱟᱱᱟ ᱡᱟᱹᱥᱛᱤ ᱜᱮ ᱧᱟᱢᱚᱜ ᱠᱟᱱ ᱛᱟᱦᱮᱸ ᱵᱤᱨ ᱥᱮᱫ ᱪᱟᱞᱟᱣ ᱞᱮᱠᱷᱟᱱ ᱜᱮ ᱛᱟᱯᱚᱨ ᱱᱚᱣᱟ ᱵᱤᱨ ᱠᱩᱸᱫᱽᱨᱤ ᱦᱚᱸ ᱫᱚᱢᱮ ᱧᱟᱢᱚᱜ ᱠᱟᱱ ᱛᱟᱦᱮᱸᱫ ᱦᱚᱸ ᱵᱤᱨ ᱠᱩᱸᱫᱽᱨᱤ ᱠᱚᱵᱮᱱ ᱟᱸᱡᱚᱢ ᱠᱟᱫᱟ ᱥᱮ ᱵᱟᱝ?
ᱟᱸᱡᱚᱢ ᱵᱟᱞᱤᱧ ᱧᱮᱞ ᱟᱠᱟᱫᱟ ᱵᱤᱨᱤᱨ ᱜᱩᱫᱽᱲ ᱫᱚ ᱪᱮᱫ ᱞᱮᱠᱟᱱ
ᱦᱮᱸ ᱵᱤᱨ ᱠᱩᱸᱫᱽᱨᱤ ᱫᱚ ᱚᱱᱮ ᱠᱩᱸᱫᱽᱨᱤ ᱞᱮᱠᱟᱜᱮ ᱠᱟᱹᱴᱤᱡ ᱢᱚᱴᱟ ᱧᱚᱜᱚᱜᱼᱟ᱾ ᱟᱨ ᱵᱮᱨᱮᱞ ᱛᱮᱦᱚᱸ ᱵᱮᱱ ᱡᱚᱢ ᱫᱟᱲᱮᱭᱟᱜᱼᱟ ᱚᱱᱟ ᱫᱚ ᱵᱮᱨᱮᱞ ᱛᱮᱦᱚᱸ ᱠᱤᱢᱵᱟ ᱩᱛᱩ ᱩᱛᱩ ᱠᱟᱛᱮᱫ ᱦᱚᱠᱚ ᱡᱚᱢ ᱜᱮᱭᱟ ᱛᱟᱯᱚᱨ ᱱᱚᱣᱟ ᱠᱤ ᱠᱤᱫᱩ ᱟᱲᱟᱜ ᱠᱚᱦᱚᱸ ᱧᱟᱢᱚᱜᱼᱟ ᱵᱤᱨ ᱨᱮ ᱡᱟᱦᱟᱸ ᱯᱟᱱ ᱥᱟᱠᱟᱢ ᱥᱟᱠᱟᱢ ᱞᱮᱠᱟ ᱥᱟᱠᱟᱢ ᱠᱚᱫᱚ ᱠᱤᱱᱛᱩ ᱠᱟᱹᱴᱤᱡ ᱜᱮᱭᱟ ᱦᱮ ᱞᱟᱹᱵᱤᱫ ᱞᱟᱹᱵᱤᱫ ᱛᱟᱦᱞᱮ ᱚᱱᱟ ᱠᱚᱦᱚᱸ ᱵᱷᱟᱞᱤ ᱜᱮ ᱧᱟᱢᱚᱜᱼᱟ᱾ ᱦᱮᱸ ᱵᱤᱨ ᱵᱮᱱ ᱪᱟᱞᱟᱣ ᱞᱮᱱᱠᱷᱟᱱ ᱟᱵᱮᱱ ᱡᱟᱦᱟᱱᱟᱜ ᱵᱮᱱ ᱡᱟᱦᱟᱱᱟᱜ ᱩᱛᱩ ᱫᱚᱵᱮᱱ ᱡᱚᱜᱟᱲ ᱟᱹᱜᱩᱭᱟ᱾
ᱦᱮᱸ ᱩᱛᱩ ᱵᱟᱝ ᱛᱟᱦᱮᱸᱱ ᱨᱮᱦᱚᱸ ᱡᱟᱦᱟᱱᱟᱜ ᱜᱮ
ᱦᱮᱸ ᱟᱲᱟᱜ ᱥᱟᱠᱟᱢ ᱛᱟᱯᱚᱨ ᱦᱮᱸ ᱛᱟᱯᱚᱨ ᱩᱫ ᱯᱩᱴᱠᱟᱹ ᱦᱩᱭᱩᱜ ᱠᱟᱱᱟ ᱠᱤᱪᱷᱩ ᱫᱤᱱ ᱯᱚᱨᱮ ᱠᱷᱟᱱ ᱜᱮ ᱚᱱᱮ ᱚᱱᱠᱟ
ᱛᱟᱦᱚᱞᱮ ᱜᱚᱝᱠᱮ ᱟᱯᱮ ᱥᱮᱫ ᱫᱚ ᱵᱤᱨ ᱠᱚᱫᱚ ᱵᱟᱹᱱᱩᱜᱼᱟ ᱛᱚ ᱛᱟᱦᱚᱞᱮ ᱟᱯᱮ ᱫᱚ ᱯᱩᱨᱟᱹ ᱜᱮ ᱠᱤᱨᱤᱧ ᱞᱟᱜᱟᱣ ᱯᱮᱭᱟ ᱡᱟᱹᱱᱤᱡ
ᱦᱮᱸ ᱟᱫᱚ ᱚᱱᱠᱟᱞᱤᱧ ᱞᱟᱹᱭ ᱠᱮᱫ ᱞᱮᱠᱟ ᱦᱮᱱᱟᱜᱼᱟ ᱥᱩᱨ ᱨᱮ ᱪᱟᱞᱟᱜ ᱦᱩᱭᱩᱜᱼᱟ᱾ ᱚᱝᱠᱟ ᱫᱚᱨᱠᱟᱨ ᱦᱩᱭ ᱞᱮᱱ ᱠᱷᱟᱡ ᱫᱚ ᱥᱟ ᱥᱟᱠᱟᱢ ᱦᱮᱡ ᱠᱚ ᱡᱮᱢᱚᱱ ᱱᱤᱛᱚᱜ ᱟᱵᱟᱵᱩᱤ ᱛᱟ ᱮᱱ ᱛᱟᱞᱮᱭᱟ ᱯᱤᱴᱷᱟᱹ ᱵᱟᱲᱟ ᱠᱮᱫᱟᱞᱮ ᱚᱱᱛᱮ ᱪᱟᱞᱟᱣ ᱞᱮᱱᱟᱞᱮ ᱟᱨᱠᱤ ᱩᱱ ᱥᱚᱢᱚᱭ ᱮ ᱟᱹᱜᱩ ᱟᱠᱟᱫᱟ ᱡᱟᱦᱟᱱᱟᱜ ᱨᱮ ᱫᱚᱨᱠᱟᱨ ᱫᱚ ᱫᱚᱢᱮ ᱮᱠᱴᱟ ᱫᱚ ᱵᱟᱝ ᱠᱤᱨᱤᱧ ᱞᱟᱜᱞᱮ ᱪᱟᱞᱟᱣ ᱞᱮᱱᱠᱷᱟᱱ ᱜᱮ ᱧᱟᱢᱚᱜᱼᱟ᱾ ᱠᱤᱨᱤᱧ ᱫᱚ ᱟᱨ ᱵᱟᱠᱷᱟᱡ ᱫᱚ ᱚᱱᱟ ᱠᱚᱫᱚ ᱵᱟᱞᱮ ᱠᱤᱨᱤᱧ ᱵᱟᱲᱟᱭ ᱜᱮᱭᱟ ᱱᱮᱛᱟᱨ ᱪᱟᱞᱟᱜ ᱦᱩᱭᱩᱜ-ᱟᱹᱜᱚᱫ ᱟᱹᱜᱩ ᱛᱮ ᱟᱹᱜᱩ ᱠᱩᱞ ᱠᱷᱟᱡ ᱜᱮ ᱩᱱᱠᱩ ᱢᱮᱛᱟᱣᱟᱠᱚ ᱠᱷᱟᱡ ᱜᱮ ᱜᱚᱫ ᱤᱭᱟᱹ ᱦᱮᱡ ᱟᱞᱮᱯᱮ ᱥᱟᱠᱟᱢ ᱠᱚ ᱵᱟᱠᱷᱟᱡ ᱪᱟᱞᱟᱣ ᱠᱟᱛᱮ ᱦᱮᱡ ᱞᱮᱠᱷᱟᱡ ᱦᱚᱸ ᱜᱟᱱᱚᱜ ᱜᱮᱭᱟ
ᱦᱮᱸ ᱦᱮᱸ
ᱚᱱᱟᱛᱮ ᱛᱟᱨᱯᱚᱨᱮ ᱪᱟᱥ ᱱᱤᱛᱚᱜ ᱫᱚ ᱮᱢᱚᱱ ᱠᱚᱱᱚ ᱪᱮᱫ ᱪᱟᱥᱵᱟᱥ ᱦᱮᱱᱟᱜᱼᱟ ᱤᱭᱟᱹ ᱠᱷᱚᱥᱞᱟ ᱠᱚ
ᱦᱮᱸ ᱩᱱᱠᱩ ᱠᱷᱚᱥᱞᱟ ᱠᱚᱱᱟᱜ ᱱᱤᱛᱳᱜ ᱫᱚ ᱵᱟᱹᱱᱩᱜᱼᱟ᱾ ᱦᱮᱸ ᱠᱷᱚᱥᱞᱟ ᱠᱚᱦᱚᱸ ᱪᱟᱥ ᱫᱚᱠᱚ ᱪᱟᱥ ᱜᱮᱭᱟ ᱟᱹᱰᱤ ᱟᱹᱰᱤ ᱦᱚᱲ ᱜᱮᱠᱚ ᱪᱟᱥ ᱜᱮᱭᱟ ᱫᱚᱢᱮ ᱫᱚ ᱵᱟᱝ ᱛᱟᱞᱦᱮ ᱟᱨ ᱱᱮᱛᱟᱨ ᱫᱚ ᱦᱮ ᱢᱮᱥᱤᱱ ᱠᱚ ᱠᱚ ᱞᱟᱜᱟᱜ ᱠᱟᱱᱟ ᱦᱩᱲᱩ ᱫᱟᱞ ᱠᱚᱦᱚᱸ ᱯᱩᱨᱟᱹ ᱢᱟᱴᱷ ᱨᱮᱜᱮ ᱠᱚ ᱫᱟᱞ ᱫᱟᱠᱚ ᱦᱮᱸ
ᱦᱚᱯᱟᱨ ᱨᱮ ᱟᱨ ᱵᱟᱠᱷᱟᱡ ᱫᱚ ᱤᱭᱟᱹᱭ ᱛᱟᱠᱚ ᱢᱮᱥᱤᱱ